ᱞᱮ ᱢᱚᱠᱚᱧ
ᱦᱩᱸ ᱡᱟᱦᱟᱸ ᱛᱮᱞᱟᱝ ᱠᱟᱛᱷᱟ ᱦᱮᱡ ᱠᱟᱱ ᱤᱭᱟ ᱦᱩᱸ ᱦᱩᱸ
ᱦᱳᱭ ᱵᱚᱠᱚᱧ ᱞᱟᱹᱭ ᱢᱮ ᱪᱮᱫ ᱮᱢ ᱞᱟᱹᱭᱮᱫ ᱛᱟᱦᱮᱸᱫ?
ᱡᱟᱦᱟᱸᱟ ᱞᱟ ᱨᱚᱲᱮᱫ ᱛᱮ ᱤᱭᱟᱹ ᱦᱟᱴᱜᱟᱨ ᱥᱮ ᱪᱮᱞᱮ ᱩᱱᱠᱩ ᱞᱟᱝ ᱨᱚᱲᱮᱫ ᱠᱚᱛᱚ ᱟᱯᱮ ᱫᱚ ᱦᱟᱰᱜᱟᱨ ᱫᱚ ᱟᱫᱚ ᱢᱟᱱᱮ ᱡᱩᱫᱤ ᱠᱚ ᱯᱮᱭᱟ ᱢᱟᱱᱮ ᱮᱠᱞᱟ ᱡᱩᱫᱤ ᱠᱚ ᱧᱟᱢ ᱵᱟᱲᱟ ᱠᱟᱜ ᱯᱮᱭᱟ ᱡᱩᱫᱤ ᱵᱚᱱ ᱧᱟᱢ ᱵᱟᱲᱟ ᱯᱮᱭᱟ ᱛᱟᱦᱞᱮ ᱫᱚ ᱯᱤᱭᱟ ᱯᱩᱱᱭᱟ ᱛᱚᱠᱚ ᱧᱟᱢ ᱵᱟᱲᱟ ᱠᱟᱜ ᱠᱚᱣᱟ ᱛᱟᱦᱞᱮ ᱪᱮᱜ ᱟᱫᱚ ᱦᱟᱴᱜᱟᱨ ᱫᱚᱠᱚ ᱟᱸᱡᱚᱢ ᱵᱟᱲᱟ ᱦᱩᱭ ᱠᱟᱱᱟ ᱵᱷᱟᱜᱤ ᱜᱮᱭᱟ ᱥᱮ ᱪᱮᱫ ᱟᱫᱚ ᱟᱯᱮ ᱥᱮᱫ ᱫᱚ ᱦᱩᱭ ᱵᱟᱲᱟ ᱠᱟᱱᱟ ᱜᱷᱮᱨᱟᱣ ᱞᱮᱫ ᱠᱚᱣᱟ ᱠᱚ ᱪᱮᱫ ᱦᱟᱴᱜᱟ ᱛᱮ ᱯᱤᱭᱟ ᱯᱩᱱᱭᱟ ᱦᱟᱴᱜᱟᱨ ᱛᱮ ᱚᱝᱠᱟ ᱫᱚ
ᱯᱤᱭᱟ ᱯᱩᱱᱭᱟ ᱦᱟᱴᱜᱟᱨ ᱢᱟᱱᱮ ᱞᱟᱦᱟ ᱛᱮᱫᱚ ᱦᱟᱸᱜ ᱚᱝᱠᱟ ᱦᱟᱴᱜᱟᱨ ᱫᱚ ᱥᱟᱸᱜᱮ ᱜᱮᱠᱚ ᱛᱟᱦᱮᱸ ᱠᱟᱱ ᱜᱮᱭᱟ ᱦᱤᱡᱩᱜ ᱜᱮ ᱛᱟᱦᱮᱸᱫ ᱠᱚ ᱚᱜᱠᱟ ᱵᱟᱨᱭᱟ ᱯᱮᱭᱟ ᱠᱟᱛᱮᱫ ᱫᱚ ᱢᱮᱱᱠᱷᱟᱱ ᱱᱮᱛᱟᱨ ᱫᱚ ᱚᱱᱠᱟ ᱞᱮᱠᱟ ᱫᱚ ᱵᱟᱠᱚ ᱧᱮᱞᱚᱜ ᱠᱟᱱᱟ ᱢᱟᱲᱟᱝ ᱛᱮᱫᱚ ᱚᱝᱠᱟ ᱢᱮᱨᱚᱢ ᱠᱚᱦᱚᱸ ᱟᱹᱰᱤ ᱡᱳᱨ ᱠᱚ ᱟᱹᱛᱠᱤᱨ ᱠᱚ ᱛᱟᱦᱮᱸᱫ ᱦᱩᱸ ᱱᱮᱛᱟᱨ ᱫᱚ ᱦᱟᱰᱜᱟᱨ ᱫᱚ ᱚᱝᱠᱟ ᱞᱮᱠᱟ ᱫᱚ ᱵᱟᱠᱚ ᱧᱮᱞᱚᱜ ᱠᱟᱱᱟ ᱱᱩᱠᱩ ᱛᱩᱭᱩ ᱠᱚᱜᱮ ᱵᱟᱹᱲᱛᱤ ᱠᱚ ᱧᱮᱞᱚᱜ
ᱦᱩᱜ ᱩᱸ ᱟᱞᱮ ᱟᱞᱮ ᱫᱚ ᱟᱞᱮ ᱥᱮᱫ ᱫᱚ ᱚᱝᱠᱟ ᱫᱚ ᱟᱸᱡᱚᱢ ᱵᱟᱲᱟ ᱦᱩᱭ ᱠᱟᱱᱟ ᱢᱮᱫᱴᱮᱱ ᱢᱟᱱᱮ ᱚᱝᱠᱟ ᱦᱚᱲ ᱠᱚ ᱡᱮ ᱢᱟᱱᱮ ᱧᱟᱢ ᱵᱟᱲᱟ ᱞᱮᱠᱷᱟᱱ ᱫᱚ ᱦᱚᱲ ᱫᱚᱠᱚ ᱡᱚᱢ ᱠᱮᱠᱚᱣᱟ ᱜᱮ ᱚᱝᱠᱟ ᱡᱩᱫᱤ ᱢᱚᱬᱮ ᱛᱩᱨᱩᱭ ᱜᱚᱴᱮᱱ ᱦᱟᱰᱜᱟᱨ ᱛᱮ ᱡᱩᱫᱤ ᱥᱟᱸᱜᱮ ᱠᱚ ᱛᱟᱦᱮᱸᱱ ᱜᱮᱭᱟ ᱛᱟᱞᱟ ᱦᱚᱲ ᱫᱚᱠᱚ ᱢᱟᱱᱮ ᱤᱭᱟᱹ ᱢᱟᱱᱮ ᱡᱚᱢ ᱵᱟᱲᱟ ᱟᱸᱡᱚᱢ ᱦᱩᱭ ᱠᱟᱱᱟ ᱵᱟᱲᱟ ᱦᱩᱭ ᱠᱟᱱᱟ ᱟᱨ ᱛᱟᱦᱞᱮ ᱟᱯᱮ ᱥᱮᱫ ᱫᱚ ᱚᱱᱠᱟ ᱫᱚ ᱟᱸᱡᱚᱢ
ᱟᱞᱮ ᱥᱮᱫ ᱫᱚ ᱚᱝᱠᱟ ᱞᱮᱠᱟ ᱫᱚ ᱵᱟᱹᱧ ᱟᱸᱡᱚᱢ ᱟᱠᱟᱫᱼᱟ ᱦᱟᱸᱜ ᱟᱞᱮᱥᱮᱫ ᱫᱚ ᱱᱚᱜᱼᱚᱭ ᱦᱟᱰᱜᱟᱨ ᱟᱫᱚ ᱚᱝᱠᱟ ᱫᱚᱠᱚ ᱜᱷᱮᱨᱟᱣ ᱫᱚᱠᱚ ᱜᱷᱮᱨᱟᱣ ᱵᱟᱲᱟ ᱦᱚᱪᱚᱣ ᱟᱠᱟᱱ ᱜᱮᱭᱟ ᱦᱚᱲ ᱠᱚ ᱠᱚ ᱟᱫᱚ ᱟᱞᱮ ᱥᱮᱱ ᱫᱚ ᱱᱚᱛᱮ ᱜᱩᱯᱤ ᱠᱚᱫᱚ ᱜᱚᱴᱟ ᱜᱮᱠᱚ ᱛᱟᱦᱮᱸᱱ ᱜᱮᱭᱟ ᱛᱚ᱾ ᱨᱟᱺᱰᱤ ᱜᱮ ᱜᱩᱯᱤ ᱠᱚ ᱠᱚ ᱛᱟᱦᱮᱸᱱᱟ ᱰᱟᱝᱨᱤ ᱜᱩᱯᱤ ᱠᱟᱲᱟ ᱜᱩᱯᱤ ᱢᱮᱨᱚᱢ ᱜᱩᱯᱤ ᱠᱚ᱾ ᱟᱫᱚ ᱚᱱᱟ ᱛᱮ ᱡᱟᱸᱦᱟᱸᱭ ᱡᱩᱫᱤ ᱢᱤᱫ ᱦᱚᱲᱮ ᱜᱷᱮᱨᱟᱣ ᱦᱚᱪᱚ ᱠᱟᱱᱟ ᱛᱟᱦᱚᱞᱮ ᱞᱚᱜᱚᱱ ᱞᱚᱜᱚᱱ ᱠᱚ ᱫᱟᱹᱲ ᱥᱩᱨᱩᱜ ᱛᱮᱠᱚ ᱞᱟᱜᱟ ᱠᱚ ᱞᱟᱜᱟ ᱵᱟᱲᱟ ᱟᱠᱟᱫ ᱠᱚᱜᱮᱭᱟ ᱩᱱ ᱚᱠᱛᱚ ᱦᱚᱸᱧ ᱟᱸᱡᱚᱢ ᱫᱚᱧ ᱟᱸᱡᱚᱢ ᱵᱟᱲᱟ ᱟᱠᱟᱫᱼᱟ ᱢᱮᱫ ᱛᱮᱫᱚ ᱵᱟᱹᱧ ᱧᱮᱞ ᱟᱠᱟᱫᱼᱟ ᱦᱟᱸᱜ᱾
ᱦᱮᱸ᱾ ᱛᱟᱦᱚᱞᱮ ᱟᱫᱚ ᱫᱟᱫᱟ ᱛᱟᱦᱚᱞᱮ ᱟᱯᱮ ᱥᱮᱫ ᱫᱚ ᱨᱩᱸᱰᱟᱹ ᱠᱚᱫᱚ ᱠᱚ ᱧᱟᱢ ᱵᱟᱲᱟᱜ ᱜᱮᱭᱟ ᱥᱮ ᱵᱟᱝ? ᱟᱞᱮ ᱥᱮᱫ ᱫᱚ ᱨᱩᱸᱰᱟᱹ ᱫᱚ ᱧᱟᱢᱚᱜ ᱜᱮᱭᱟ᱾
ᱦᱮᱸ ᱨᱩᱸᱰᱟᱹ ᱠᱚᱫᱚ ᱠᱚ ᱧᱟᱢ ᱫᱚᱠᱚ ᱧᱟᱢ ᱵᱟᱲᱟᱜ ᱜᱮᱭᱟ ᱟᱞᱮ ᱥᱮᱫ ᱨᱮᱦᱚᱸ ᱱᱚᱜᱚᱭ ᱟᱭᱩᱵ ᱱᱚᱣᱟ ᱧᱤᱫᱟᱹ ᱵᱮᱲᱟ ᱠᱚᱦᱚᱸ᱾ ᱚᱲᱟᱜ ᱠᱚᱛᱮ ᱦᱚᱸ ᱵᱚᱞᱚ ᱫᱚᱠᱚ ᱵᱚᱞᱚᱱ ᱜᱮᱭᱟ᱾ ᱦᱮᱸ ᱚᱲᱟᱜ ᱵᱟᱲᱜᱮ ᱠᱚᱛᱮ ᱵᱚᱞᱚ ᱠᱟᱛᱮᱜ ᱚᱱᱟ ᱥᱤᱢ ᱜᱚᱲᱟ ᱠᱷᱚᱱ ᱦᱮᱸ ᱥᱤᱢ ᱠᱷᱩᱸᱫᱽᱲᱤ ᱠᱷᱚᱱ ᱱᱚᱝᱠᱟ ᱢᱤᱫ ᱵᱟᱨ ᱥᱤᱢ ᱫᱚᱠᱚ ᱟᱹᱛᱠᱤᱨ ᱫᱚᱠᱚ ᱟᱹᱛᱠᱤᱨ ᱠᱚᱜᱮᱭᱟ᱾ ᱦᱩᱸ ᱟᱫᱚ ᱚᱱᱮ ᱥᱤᱢ ᱧᱤᱫᱟᱹ ᱠᱚᱢ ᱡᱟᱹᱯᱤᱫ ᱧᱤᱫᱟᱹ ᱠᱚᱞᱮ ᱡᱟᱹᱯᱤᱫ ᱠᱟᱜᱼᱟ ᱩᱱ ᱚᱠᱛᱚ᱾ ᱟᱨ ᱥᱤᱢᱠᱩ ᱡᱩᱫᱤ ᱠᱚ ᱟᱹᱛᱠᱤᱨ ᱠᱚᱣᱟ ᱚᱱᱟ ᱥᱤᱢᱟᱜ ᱠᱟᱭᱚ ᱠᱟᱭᱚ ᱠᱚ ᱟᱸᱡᱚᱢ ᱵᱟᱲᱟ ᱜᱮᱭᱟ ᱟᱫᱚ ᱚᱝᱠᱟ ᱦᱚᱸ ᱢᱤᱫ ᱵᱟᱨ ᱫᱤᱱ ᱫᱩᱧ ᱧᱮᱞ ᱫᱚᱧ ᱧᱮᱞ ᱠᱟᱫ ᱠᱚᱜᱮᱭᱟ ᱦᱮᱸ ᱟᱫᱚ ᱪᱤᱠᱟᱹ ᱫᱟᱲᱮ ᱟᱢ ᱞᱟᱹᱭ ᱢᱮ᱾
ᱦᱩᱸ ᱵᱟᱝ ᱟᱞᱮ ᱥᱮᱫ ᱫᱚᱠᱚ ᱧᱟᱢᱚᱜ ᱜᱮᱭᱟ ᱦᱟᱰᱜᱟᱨ, ᱦᱩᱸ ᱦᱩᱸ ᱦᱩᱸ᱾
ᱟᱪᱪᱷᱟ ᱵᱚᱠᱚᱧ ᱤᱧ ᱞᱟᱹᱭᱮᱫᱟ, ᱮᱸ ᱱᱤᱛᱳᱜ ᱢᱟ ᱦᱚᱸᱜᱼᱚᱭ ᱪᱟᱥ ᱫᱤᱱ ᱦᱚᱸ ᱵᱚᱞᱚᱭᱮᱱᱟ ᱪᱟᱥ ᱠᱟᱹᱢᱤ ᱦᱚᱸ ᱦᱩᱲᱩ ᱨᱚᱦᱚᱭ ᱠᱟᱹᱢᱤ ᱠᱚᱦᱚᱸ ᱥᱟᱨ ᱛᱤ ᱞᱟᱜᱟᱣ ᱟᱠᱟᱱᱟ, ᱛᱟᱦᱚᱞᱮ ᱵᱚᱠᱚᱧ ᱟᱢᱫᱚ ᱱᱚᱜᱼᱚᱭ ᱛᱚᱞᱟ ᱛᱩᱫ ᱠᱚ ᱦᱟᱸᱜ ᱦᱩᱲᱩ ᱨᱚᱦᱚᱭ ᱠᱚ ᱱᱚᱣᱟ ᱠᱟᱹᱢᱤ ᱠᱚᱫᱚᱢ ᱛᱤᱱᱟᱹᱜ ᱴᱟᱜ ᱮᱢ ᱵᱟᱲᱟᱭᱟᱢ ᱥᱮ ᱵᱟᱝ-ᱟ?
ᱦᱩᱸ ᱫᱟᱫᱟ ᱵᱷᱟᱜᱮ ᱜᱤᱧ ᱵᱩᱡᱷᱟᱹᱣ ᱚᱱᱟ ᱠᱚᱫᱚ ᱛᱚᱞᱟ ᱛᱩᱫ ᱠᱚᱫᱚ ᱛᱟᱯᱚᱨᱮ ᱛᱚᱞᱟ ᱨᱚᱦᱚᱭ ᱦᱮᱸ ᱦᱩᱲᱩ ᱨᱚᱦᱚᱭ ᱫᱚ, ᱚᱱᱟ ᱠᱚᱫᱚ ᱥᱮᱬᱟ᱾ ᱤᱧ ᱫᱚ ᱚᱱᱟ ᱠᱚᱫᱚ ᱵᱷᱮᱜᱮ ᱜᱮᱧ ᱥᱮᱬᱟ ᱟᱠᱟᱫᱤᱧ᱾ ᱛᱟᱨ ᱥᱚᱸᱝᱜᱮ ᱵᱷᱤᱛᱟᱹ ᱢᱟᱜ ᱠᱚᱦᱚᱸ ᱛᱟᱯᱚᱨᱮ ᱦᱩᱲᱩ ᱨᱚᱦᱚᱭ ᱛᱚᱞᱟ ᱛᱳᱫ, ᱛᱟᱯᱚᱨᱮ ᱛᱟᱯᱚᱨᱮ ᱯᱟᱴᱞᱤ ᱠᱚ, ᱚᱱᱟ ᱠᱚᱫᱚ ᱵᱷᱟᱜᱮ ᱜᱮ ᱥᱮᱬᱟ ᱠᱟᱹᱫᱤᱧ ᱫᱟᱫᱩ ᱨᱮ ᱫᱚ ᱟᱢ ᱫᱚᱢ ᱵᱩᱡ ᱵᱟᱲᱟᱭ ᱜᱮᱭᱟ ᱥᱮ ᱵᱟᱝ ᱚᱱᱟᱠᱚᱫᱚ ᱯᱟᱴᱞᱤ ᱠᱚ ᱛᱟᱯᱚᱨ ᱦᱩᱲᱩ ᱨᱚᱦᱚᱭ
ᱦᱮᱸ ᱤᱧ ᱦᱚᱸ ᱱᱚᱣᱟ ᱛᱚᱞᱟ ᱛᱩᱫ ᱠᱚ ᱦᱩᱲᱩ ᱨᱚᱦᱚᱭ ᱠᱚ ᱱᱚᱣᱟ ᱠᱚᱦᱚᱸ ᱤᱧ ᱦᱚᱸ ᱜᱤᱫᱽᱨᱟᱹ ᱛᱚᱠᱷᱚᱱ ᱜᱮᱧ ᱥᱮᱬᱟ ᱧᱚᱜ ᱠᱟᱫᱛᱮ ᱱᱮᱛᱟᱨ ᱦᱚᱧ ᱠᱟᱹᱢᱤ ᱜᱮᱭᱟ ᱦᱮᱸ ᱠᱟᱹᱢᱤ ᱠᱚᱫᱚ, ᱮᱴᱟᱜ ᱦᱚᱲᱟᱜ ᱚᱲᱟᱜ ᱨᱮᱦᱚᱸ ᱠᱟᱹᱢᱤ ᱠᱚ ᱫᱤᱥᱟᱹ ᱥᱮᱱ ᱵᱟᱲᱟ ᱟᱠᱟᱱ ᱜᱮᱭᱟ ᱮᱴᱟᱜ ᱦᱚᱲᱟᱜ ᱨᱚᱦᱚᱭ ᱛᱩᱫ ᱠᱚ, ᱪᱟᱞᱟᱣ ᱫᱩᱧ ᱪᱟᱞᱟᱣ ᱵᱟᱲᱟ ᱟᱠᱟᱱ ᱚᱲᱟᱜ ᱠᱚᱨᱮᱱᱟᱜ ᱦᱚᱸ ᱠᱟᱹᱢᱤ ᱫᱚᱧ ᱜᱚᱲᱚ ᱟᱠᱚ ᱜᱮᱭᱟ ᱟᱫᱚ ᱱᱮᱛᱟᱨ ᱢᱟ ᱦᱚᱸᱜᱼᱚᱭ ᱰᱟᱹᱝᱨᱤ ᱱᱟᱦᱮᱞ ᱠᱚᱛᱮᱞᱮ ᱥᱤ ᱵᱟᱲᱟᱭ ᱜᱮᱭᱟ ᱛᱚ᱾ ᱟᱫᱚ ᱦᱟᱸᱜ ᱵᱟᱨ ᱤᱧ ᱫᱚ ᱱᱮᱛᱟᱨ ᱫᱚ ᱚᱱᱮ ᱥᱤᱭᱚᱜ ᱠᱚᱜᱮᱧ ᱡᱚᱲᱟᱣ ᱤᱫᱤᱭᱟ ᱥᱮᱛᱟᱜ ᱨᱮ ᱥᱤᱭᱚᱜ ᱠᱩᱧ ᱡᱚᱲᱟᱣᱟ ᱛᱚ ᱟᱫᱚ ᱚᱱᱟ ᱥᱤ ᱵᱟᱲᱟᱭ ᱤᱧ ᱥᱤ ᱵᱟᱲᱟ ᱠᱟᱛᱮᱫ ᱠᱚᱧ ᱢᱟᱜ ᱵᱟᱲᱟᱭᱟ, ᱟᱨ ᱤᱱᱠᱟᱹ ᱠᱟᱛᱮᱫ ᱟᱨᱚ ᱰᱟᱝᱨᱤ ᱩᱱᱠᱤᱱ ᱟᱹᱛᱤᱧ ᱤᱫᱤ ᱠᱤᱱ ᱦᱩᱭᱩᱜᱼᱟ ᱟᱲᱟᱜ ᱠᱤᱱ ᱦᱩᱭᱩᱜᱼᱟ᱾ ᱦᱮᱸ ᱚᱱᱟᱛᱮ ᱚᱱᱠᱟ ᱞᱮᱠᱟ ᱫᱚ ᱱᱤᱛᱚᱜ ᱫᱚ ᱦᱟᱸᱜ ᱨᱚᱦᱚᱭ ᱛᱩᱫ ᱠᱚᱫᱚ ᱵᱟᱹᱧ ᱠᱟᱹᱢᱤ ᱠᱟᱱᱟ ᱮᱱᱟᱝ ᱡᱟᱸ ᱛᱤᱥ ᱨᱮᱫᱚ ᱜᱚᱲᱚ ᱫᱚᱧ ᱜᱚᱲ ᱜᱚᱲᱚ ᱟᱠᱚ ᱜᱮᱭᱟ ᱱᱚᱜ-ᱚᱭ ᱚᱠᱟ ᱦᱤᱞᱳᱜ ᱥᱤᱭᱳᱜ ᱠᱚ ᱵᱟᱝ ᱡᱚᱲᱟᱣ ᱦᱩᱭᱩᱜᱼᱟ ᱮᱱ ᱦᱤᱞᱚᱜ᱾ ᱛᱚ ᱮ ᱛᱚᱞᱟ ᱛᱩᱫ ᱠᱚ ᱨᱚᱦᱚᱭ ᱠᱚᱫᱚᱧ ᱜᱚᱲᱚ ᱟᱠᱚ ᱜᱮᱭᱟ ᱾
ᱦᱮᱸ ᱟᱫᱚ ᱟᱹᱞᱤᱧ ᱦᱚᱸ ᱛᱚᱲᱟ ᱛᱩᱫ ᱠᱚ ᱵᱷᱟᱹᱜᱤᱧ ᱵᱩᱡᱷᱟᱹᱣᱟ ᱢᱮᱱᱫᱟ ᱛᱟᱯᱚᱨᱮ ᱟᱫᱚ ᱡᱟ ᱚᱱᱟ ᱳᱜ ᱟᱯᱮ ᱫᱚ ᱦᱩᱲᱩ ᱨᱚᱦᱚᱭ ᱥᱚᱢᱚᱭ ᱫᱚ ᱫᱚᱥ ᱪᱷᱟᱵᱵᱤᱥ ᱥᱮ ᱭᱩᱨᱤᱭᱟ ᱚᱱᱟ ᱠᱚᱫᱚ ᱯᱮ ᱮᱢ ᱵᱟᱲᱟᱜᱼᱟᱼᱼ ᱵᱟᱝ ᱦᱳᱲᱳ ᱠᱚᱨᱮ ᱫᱳᱭ
ᱦᱮᱸ ᱦᱩᱲᱩ ᱵᱟᱹᱫᱽ ᱠᱚᱨᱮ ᱚᱱᱠᱟ ᱥᱟᱨ ᱫᱚᱞᱮ ᱮᱢ ᱫᱚᱞᱮ ᱮᱢᱟᱜ ᱜᱮᱭᱟ ᱟᱨ ᱵᱚᱠᱚᱧ ᱛᱟᱦᱚᱸᱞᱮ ᱟᱞᱮᱥᱮᱫ ᱫᱚ ᱦᱚᱜ-ᱚᱭ ᱮ ᱡᱚᱭᱵᱚ ᱥᱟᱨ ᱛᱮᱦᱚᱸ ᱩᱸ ᱦᱩᱲᱩ ᱫᱚᱞᱮ ᱪᱟᱥ ᱫᱚᱞᱮ ᱪᱟᱥ ᱜᱮᱭᱟ ᱠᱚᱢ ᱧᱚᱜ ᱞᱮ ᱪᱟᱥ ᱜᱮᱭᱟ ᱚᱱᱠᱟ ᱞᱮᱠᱟ ᱫᱚ ᱵᱟᱝᱟ ᱦᱮᱸ᱾
ᱦᱮᱸ᱾
ᱟᱫᱚ ᱦᱚᱜ-ᱱᱟ ᱠᱤᱪᱷᱩ ᱥᱟᱨ ᱠᱚᱛᱮ ᱦᱟᱸᱜ᱾ ᱟᱯᱮ ᱥᱮᱱ ᱫᱚ ᱚᱱᱠᱟ ᱡᱚᱭᱵᱚ ᱥᱟᱨ ᱠᱚᱛᱮᱜ ᱫᱚᱠᱚ ᱪᱟᱥ ᱜᱮᱭᱟ ᱥᱮ ᱵᱟᱝᱟ ᱥᱮ ᱱᱚᱣᱟ ᱮ ᱭᱩᱨᱮ ᱥᱟᱨ ᱯᱚᱴᱟᱥ ᱥᱟᱨ ᱱᱚᱣᱟ ᱫᱚᱠᱟᱱ ᱠᱷᱚᱱ ᱚᱱᱟ ᱥᱟᱨ ᱠᱚ ᱟᱹᱜᱩ ᱠᱟᱛᱮᱜ ᱚᱱᱠᱟ ᱜᱮᱯᱮ ᱪᱟᱥᱟ᱾
ᱟᱫᱚ ᱫᱟᱫᱟ ᱦᱮᱸ ᱞᱟᱦᱟ ᱛᱮᱫᱚ ᱡᱚᱭᱵᱚ ᱥᱚᱛ ᱛᱮᱜᱮ ᱪᱟᱥ ᱠᱚ ᱪᱟᱥ ᱜᱮᱭᱟ ᱟᱫᱚ ᱱᱮᱛᱟᱨ ᱫᱚ ᱡᱟᱹᱭᱵᱽ ᱥᱟᱨ ᱜᱩᱨᱤᱡ ᱜᱮᱞᱮ ᱮᱢᱟᱜ-ᱟ᱾ ᱥᱩᱫᱩ ᱦᱩᱲᱩ ᱨᱚᱦᱚᱭ ᱢᱟᱱ ᱞᱟᱦᱟᱫᱚ ᱥᱤ ᱞᱟᱦᱟ ᱨᱮᱫᱚ ᱜᱩᱨᱤᱡ ᱠᱚᱞᱮ ᱮᱢᱟᱜ ᱜᱮᱭᱟ ᱜᱩᱨᱤᱡ ᱛᱟᱯᱚᱨᱮ ᱟᱫᱚ ᱫᱚᱥ ᱪᱷᱟᱵᱽᱵᱤᱥ ᱠᱚᱦᱚᱸ ᱞᱮ ᱮᱢᱟᱜ ᱜᱮᱭᱟ ᱚᱱᱮ ᱠᱤᱨᱤ ᱠᱟᱛᱮ ᱥᱟᱨ ᱠᱚᱫᱚᱞᱮ ᱮᱢᱟᱜ ᱠᱟᱨᱚᱱ ᱱᱮᱛᱟᱨ ᱫᱚ ᱟᱫᱚ ᱟᱞᱮ ᱥᱮᱫ ᱫᱚ ᱵᱮᱥᱤ ᱜᱮ ᱥᱟᱨ ᱠᱚᱫᱞᱮ ᱮᱢᱟᱜ ᱜᱮᱭᱟ᱾ ᱦᱩᱲᱩ ᱪᱟᱥ ᱠᱚᱫᱚ ᱦᱩᱭᱩᱜ ᱜᱮᱭᱟ, ᱟᱫᱚ ᱟᱯᱮ ᱥᱮᱫ ᱫᱚ ᱛᱟᱦᱚᱸᱞᱮ ᱫᱩ ᱡᱳᱭᱵᱚᱥᱟᱛᱤ ᱦᱚᱸ ᱥᱮ ᱟᱨᱚ ᱢᱟᱱᱮ ᱥᱟᱨ ᱠᱚᱦᱚᱸ ᱯᱮ ᱮᱢ ᱵᱟᱲᱟ-ᱟᱜ ᱜᱮᱭᱟ?
ᱦᱮᱸ ᱥᱟᱨ ᱠᱚᱦᱚᱸ ᱥᱟ ᱦᱳᱭ ᱵᱚᱠᱚ ᱥᱟᱨ ᱠᱚᱫᱚᱞᱮ ᱮᱢᱟᱜ ᱜᱮᱭᱟ ᱱᱮᱛᱟᱨ ᱠᱷᱚᱱ ᱥᱟᱨ ᱜᱮᱞᱮ ᱮᱢᱟᱜ ᱜᱮᱭᱟ ᱟᱞᱮ ᱦᱚᱸ᱾ ᱵᱟᱹᱫᱽ ᱠᱚᱛᱮ ᱫᱚ ᱟᱫᱚ ᱛᱚ ᱚᱱᱠᱟ ᱟᱸ ᱢᱤᱫ ᱵᱟᱨ ᱵᱟᱹᱫᱽ ᱠᱚᱨᱮ ᱜᱮ ᱦᱟᱸᱜ ᱚᱱᱟ ᱡᱳᱭᱚᱵᱚ ᱥᱟᱨ ᱠᱚᱛᱮ ᱫᱚᱞᱮ ᱪᱟᱥᱟ
ᱦᱮᱸ ᱚ ᱛᱟᱦᱚᱸᱞᱮ ᱟᱫᱚ ᱫᱟᱫᱟ ᱛᱟᱦᱚᱸᱞᱮ ᱛᱚᱞᱟ ᱜᱟᱹᱪᱤ ᱛᱚ ᱡᱚᱠᱷᱚᱱ ᱢᱟᱨᱟᱝ-ᱚᱜ ᱜᱮᱭᱟ ᱛᱚᱠᱷᱚᱱ ᱫᱚ ᱡᱟᱦᱟ ᱠᱚ ᱞᱟᱹᱭᱟ ᱦᱮᱲᱦᱮᱸᱫ ᱦᱩᱲᱩ ᱦᱮᱲᱦᱮᱸᱫ ᱛᱠᱷᱚᱱ ᱫᱚ ᱪᱟ ᱵᱟᱲᱟᱜ ᱜᱮᱭᱟ ᱛ ᱵᱟᱝ ᱪᱟᱣᱵᱟᱲᱟ ᱟᱠᱟᱱᱟ ᱛᱟᱦᱚᱸᱞᱮ ᱦᱩᱲᱩ ᱦᱮᱲᱦᱮᱸᱫ ᱠᱚᱫᱚ?
ᱦᱮᱸ ᱦᱩᱲᱩ ᱦᱮᱲᱦᱮᱸᱫ ᱠᱚᱛᱮ ᱥᱮᱱ ᱫᱚᱧ ᱥᱮᱱ ᱵᱟᱲᱟ ᱟᱠᱟᱱ ᱜᱮᱭᱟ ᱟᱞᱮ ᱥᱮᱱ ᱦᱚᱸ ᱱᱚᱛᱮ ᱦᱩᱲᱩ ᱠᱚ ᱦᱮᱲᱦᱮᱫ ᱜᱮᱭᱟ ᱾ ᱛᱚ ᱟᱨ ᱮᱸᱻ᱾ ᱚᱱᱠᱟ ᱚᱲᱟᱜ ᱠᱚᱨᱮᱱᱟᱜ ᱦᱩᱲᱩ ᱦᱮᱲᱦᱮᱸᱫ ᱫᱚᱧ ᱥᱮᱱ ᱟᱠᱟᱱ ᱜᱮᱭᱟ ᱮᱴᱟᱜ ᱚᱲᱟᱜ ᱨᱮᱱᱟᱜ ᱦᱚᱸᱧ ᱥᱮᱱ ᱫᱚᱩᱧ ᱥᱮᱱ ᱟᱠᱟᱱ ᱜᱮᱭᱟ᱾ ᱟᱢ ᱫᱚ ᱛᱟᱦᱚᱸᱞᱮ ᱵᱟᱠᱚᱧ ᱦᱩᱲᱩ ᱦᱮᱲᱦᱮᱸᱫ ᱠᱚᱫᱚᱢ ᱥᱮᱱ ᱵᱟᱲᱟᱜ ᱜᱮᱭᱟ ᱥᱮ ᱵᱟᱝᱟ?
ᱪᱟ ᱫᱚ ᱪᱟ ᱵᱟᱲᱟ ᱦᱩᱭ ᱟᱠᱟᱱᱟ ᱫᱟᱫᱟ ᱟᱫᱚ, ᱦᱩᱲᱩ ᱦᱮᱲᱦᱮᱸᱫ ᱠᱚᱫᱚ ᱦᱩᱲᱩ ᱦᱮᱲᱦᱮᱸᱫ ᱠᱚᱫᱚ ᱟᱫᱚ ᱦᱚᱜ ᱡᱚᱜ ᱧᱟᱢᱚᱜ ᱜᱮᱭᱟ ᱡᱚᱠ ᱠᱚᱫ ᱠᱟᱹᱡ ᱤᱧ ᱵᱚᱨᱟᱠᱚᱜᱮᱭᱟ ᱡᱟᱠ ᱠᱚᱫᱚ ᱵᱷᱟᱜᱮ ᱠᱚ ᱧᱟᱢᱚᱜ ᱜᱮᱭᱟ᱾ ᱟᱫᱚ ᱟᱯᱮ ᱥᱮᱫ ᱫᱚ ᱫᱟᱫᱟ ᱛᱟᱦᱚᱸᱞᱮ ᱡᱚᱠ ᱠᱚ ᱫᱚ ᱠᱚ ᱧᱟᱢᱚᱜ ᱜᱮᱭᱟ-ᱟ ᱥᱮ ᱵᱟᱝ ᱚᱱᱟ ᱦᱩᱲᱩ ᱦᱮᱲᱦᱮᱸᱫ ᱥᱚᱢᱚᱭ ᱫᱚ?
ᱟᱞᱮ ᱥᱮᱫ ᱦᱚᱸ ᱡᱚᱠ ᱫᱚ ᱟᱹᱰᱤᱜᱟᱱ ᱜᱮ ᱦᱮᱱᱟᱜ ᱠᱚᱜᱮᱭᱟ ᱡᱚᱜ ᱠᱚᱫᱚ ᱠᱚ ᱧᱟᱢᱚᱜ ᱜᱮᱭᱟ ᱡᱚᱵ ᱟᱫᱚ ᱡᱟᱸᱦᱟᱭ ᱠᱚᱨᱮ ᱫᱚᱠᱚ ᱞᱟᱴᱷᱟᱜ ᱜᱮᱭᱟ ᱟᱫᱚ ᱪᱤᱠᱟᱹ ᱠᱚᱣᱟ ᱾
ᱢᱟ ᱟᱞᱮ ᱥᱮᱫ ᱫᱚ ᱟᱨᱚ ᱦᱩᱸ ᱟᱞᱮ ᱥᱮᱫ ᱫᱚ ᱟᱨᱚ ᱦᱩᱸ ᱦᱩᱸ ᱦᱩᱸ
ᱪᱮᱫ ᱮᱢ ᱞᱟᱹᱭᱫᱟ ᱥᱮ ᱪᱮᱫ ᱵᱚᱠᱚᱧ ᱞᱟᱹᱭ ᱢᱮ ᱢᱟᱨ ᱛᱟᱦᱚᱸᱞᱮ
ᱦᱩ ᱟᱞᱮ ᱥᱮᱫ ᱫᱚ ᱟᱨᱚ ᱚᱱᱮ ᱦᱩᱲᱩ ᱦᱮᱲᱦᱮᱸᱫ ᱥᱚᱢᱚᱭ ᱫᱚ ᱟᱨᱚ ᱛᱟᱹᱨᱥᱤᱱ ᱠᱚᱦᱚᱸ ᱞᱟᱜᱟᱜ-ᱟ ᱡᱟᱸᱜᱟ ᱠᱚᱨᱮ᱾ ᱞᱟᱜᱟᱣ ᱾ ᱟᱫᱚ ᱦᱟᱯᱮ ᱥᱮᱫ ᱫᱚᱠᱚ ᱞᱟᱜᱟᱣ ᱵᱟᱲᱟᱭ ᱜᱮᱭᱟ ᱥᱮ ᱵᱟᱝ ᱛᱟᱨᱟᱥᱤᱧ ᱠᱚᱫᱚ ᱚᱱᱮ ᱦᱩᱲᱩ ᱦᱮᱲᱦᱮᱸᱫ ᱞᱟᱦᱟᱨ ᱨᱮ?
ᱦᱮᱸ ᱦᱚᱸ ᱟᱞᱮ ᱥᱮᱫ ᱦᱚᱸ ᱞᱟᱜᱟᱣ ᱫᱚᱠᱚ ᱞᱟᱜᱟᱣ ᱜᱮᱭᱟ ᱟᱨᱚᱦᱚᱸ ᱧᱮᱞ ᱫᱚ ᱱᱤᱛᱳᱜ ᱧᱮᱞ ᱦᱚᱸ ᱧᱮᱞᱚᱜ ᱠᱟᱱ ᱜᱮᱭᱟ ᱡᱮ ᱵᱟᱝ ᱡᱟᱦᱟᱸ
ᱟᱭᱳ ᱦᱚᱲ ᱛᱟᱠᱚ ᱠᱚ, ᱩᱱᱠᱩ ᱠᱚᱦᱚᱸ ᱢ ᱩ ᱡᱟᱸᱜᱟ ᱨᱮ ᱢᱚᱡᱟ ᱦᱚᱨᱚᱜ ᱠᱟᱛᱮᱜ, ᱨᱚᱦᱚᱭ ᱛᱩᱫ ᱠᱚᱠᱚ ᱪᱟᱞᱟᱜ ᱠᱟᱱᱟ ᱦᱮᱸ, ᱦᱮᱲᱦᱮᱫ ᱠᱚᱦᱚᱸ ᱚᱱᱠᱟᱜᱮ, ᱡᱟᱸᱜᱟ ᱨᱮ ᱢᱚᱡᱟ ᱦᱚᱨᱚᱜ ᱠᱟᱛᱮᱫ ᱠᱚ ᱥᱮᱱ ᱫᱚᱠᱚ ᱥᱮᱱᱚᱜ ᱜᱮᱭᱟ᱾
ᱦᱩᱸ ᱦᱮᱸ ᱟᱫᱟ ᱟᱞᱮᱥᱮᱱ ᱫᱚ ᱚᱱᱠᱟ ᱫᱚ ᱢᱚᱡᱟ ᱯᱷᱚᱡᱟ ᱫᱚ ᱵᱟᱠᱚ ᱦᱚᱨᱚᱜ ᱵᱟᱲᱟᱭ ᱜᱮᱭᱟ, ᱥᱩᱫᱩ ᱚᱱᱮ ᱠᱮᱨᱟᱥᱤᱱ ᱛᱟᱯᱚᱨᱮ ᱚᱱᱮ ᱠᱩᱭᱰᱤ ᱥᱩᱱᱩᱢ ᱠᱚᱛᱮ ᱠᱚ ᱡᱟᱜᱟ ᱠᱚᱨᱮ ᱠᱚ ᱚᱡᱚᱜ ᱡᱚᱱᱚ ᱜᱮᱭᱟ ᱱᱮ
ᱦᱩᱸ ᱛᱟᱦᱞᱮ ᱵᱚᱠᱚᱧ ᱟ ᱟᱯᱮ ᱥᱮᱱ ᱫᱚ ᱱᱚᱜᱼᱚᱭ ᱚ ᱦᱩᱲᱩ ᱨᱚᱦᱚᱭ ᱚᱠᱚᱛᱚ, ᱛᱟᱯᱚᱨᱮ ᱮ ᱦᱩᱲᱳ ᱦᱮᱲᱦᱮᱫ ᱚᱠᱛᱚ ᱚᱱᱠᱟ ᱫᱚᱠᱚ ᱥᱮᱨᱮᱧ ᱜᱮᱭᱟ ᱥᱮ ᱵᱟᱝᱟ?
ᱟᱫᱚ ᱫᱟᱫᱟ ᱟᱞᱮ ᱥᱮᱫ ᱫᱚ ᱢᱟᱱᱮ, ᱩᱱᱟᱹᱜ ᱫᱚ ᱵᱟᱹᱧ ᱟᱸᱡᱚᱢ ᱵᱟᱲᱟ ᱠᱟᱫ ᱜᱮᱭᱟ ᱟᱫ ᱫᱚ ᱢᱟᱱᱮ ᱦ ᱥᱮᱨᱮᱧ ᱫᱚ ᱵᱚᱞᱮ ᱵᱟᱠᱚ ᱥᱮᱨᱮᱧ ᱵᱟᱲᱟ ᱟᱠᱟᱫᱟ, ᱟᱫᱚ ᱵᱟᱹᱫ ᱠᱚᱫᱚ ᱩᱱᱟᱹᱜ ᱫᱚ ᱩᱱᱟᱜ ᱫᱚ ᱵᱟᱹᱧ ᱪᱟᱵᱟᱲᱟᱜ ᱜᱮᱭᱟ, ᱟᱫᱚ ᱱᱮᱛᱟᱨ ᱫᱚ ᱵᱟᱭᱨᱮᱨᱮᱧ ᱛᱟᱦᱮᱱ ᱜᱮᱭᱟ ᱛᱚ, ᱱᱮᱛᱟᱨ ᱫᱚ ᱞᱟᱦᱟ ᱛᱮᱫᱚ ᱥᱮᱨᱮᱧ ᱵᱟᱲᱟ ᱠᱮᱭᱟ ᱵᱷᱟᱜᱤ ᱜᱮ, ᱟᱸᱡᱚᱢ ᱵᱟᱲᱟ ᱦᱩᱭ ᱠᱟᱱᱟ, ᱛᱚ ᱚᱱᱟ ᱥᱚᱢᱚᱭ ᱫᱚ ᱵᱟᱭᱨᱮ ᱨᱮᱧ ᱛᱟᱦᱮᱱ ᱜᱮᱭᱟ ᱛᱚ, ᱚᱱᱟ ᱦᱚᱛᱮ ᱛᱮ ᱟᱫᱚ ᱦᱳᱲᱩ ᱨᱚᱦᱚᱭ ᱦᱮᱲᱦᱮᱫ ᱥᱚᱢᱚᱭ ᱨᱚᱦᱚᱭ ᱥᱚᱭ ᱫᱚ, ᱵᱟᱹᱧ ᱛᱟᱦᱮ ᱢᱟᱱᱮ ᱚᱲᱟᱜ ᱠᱚᱫᱚ ᱵᱟᱹᱧ ᱪᱟ ᱵᱟᱲᱟ ᱟᱠᱟᱱᱟ᱾ ᱫᱚ ᱟᱫᱚ ᱚᱲᱟᱜ ᱵᱟᱧᱪᱟᱣ ᱞᱮᱠᱷᱟᱱ ᱫᱚ, ᱟᱫᱚ ᱵᱟᱹᱫ ᱠᱚᱦᱚ ᱵᱟᱝ ᱪᱟ ᱵᱟᱲᱟ ᱦᱩᱭ ᱠᱟᱱᱟ ᱛᱚ, ᱟᱫᱚ ᱚᱱᱟ ᱟᱸᱡᱚᱢ ᱵᱟᱲᱟ ᱵᱟᱝ ᱦᱩᱭ ᱠᱟᱱᱟ, ᱟᱫᱚ ᱟᱯᱮ ᱥᱮᱫ ᱫᱚ ᱛᱟᱦᱚᱞᱮ ᱠᱚ ᱥᱮᱨᱮᱧ ᱵᱟᱲᱟᱭᱟ ᱥᱮ ᱵᱟᱝᱞᱮ? ᱦᱩᱲᱩ ᱨᱚᱦᱚᱭ ᱠᱚ ᱨᱚᱦᱚᱭ ᱥᱚᱢᱚᱭ ᱵᱟᱝᱠᱷᱟᱱ, ᱵᱟᱝᱠᱷᱟᱱ ᱦᱩᱲᱩ ᱦᱮᱲᱦᱮᱫ ᱥᱚᱢᱚᱭ ᱠᱚᱫᱚ,
ᱦᱮᱸᱦᱚᱸ ᱵᱟᱠᱚᱧ ᱟᱞᱮ ᱥᱮᱱ ᱫᱚ ᱚᱱᱠᱟ, ᱥᱮᱨᱮᱧ ᱜᱮᱭᱟ ᱠᱚ ᱦᱩᱲᱩ ᱨᱚᱦᱚᱭ ᱚᱠᱛᱚ ᱚᱠᱛᱚ ᱦᱚᱸ ᱱᱚᱝᱠᱟ ᱦᱩᱲᱩ ᱦᱮᱲᱦᱮᱫ ᱚᱠᱛᱚ ᱦᱚᱸ,
ᱦᱮᱸ
ᱟᱹᱰᱤᱜᱟᱱ ᱜᱮᱠᱚ ᱥᱮᱨᱮᱧ ᱜᱮᱭᱟ, ᱟᱞᱮ ᱥᱮᱱ ᱫᱚ᱾
ᱚ ᱟᱫᱚ ᱫᱟᱫᱟ ᱛᱟᱦᱚᱞᱮ ᱟᱞᱮ ᱥᱮᱫ ᱫᱚ ᱠᱷᱟᱱ ᱢᱟᱱᱮ ᱦᱩᱲᱩ ᱪᱷᱪᱟᱹ ᱦᱳᱭ ᱪᱟᱵᱟ ᱯᱚᱨᱮ ᱟᱫᱚ ᱡᱚᱠᱷᱚᱱ ᱢᱟᱱᱮ ᱚ ᱦᱳᱲᱩ ᱠᱚᱫᱚ ᱵᱷᱟᱜᱮ ᱜᱮ ᱦᱩᱭᱩᱜᱼᱟ᱾ ᱛᱟᱯᱚᱨᱮ ᱟᱞᱮ ᱥᱮᱫ ᱫᱚ ᱚᱱᱮ ᱠᱷᱟᱹᱨᱟᱹᱭ ᱠᱚᱫᱚ ᱠᱚ ᱡᱤᱣᱤ ᱜᱮᱭᱟ, ᱢᱟᱱᱮ ᱥᱟᱯᱷᱟᱭ ᱜᱮᱭᱟ ᱠᱚ ᱢᱟᱱᱮ ᱦᱟᱥᱟ ᱫᱚ ᱚᱱᱟ ᱦᱟᱥᱟ ᱛᱮᱠᱚ ᱥᱟᱯᱷᱟᱭᱮᱫ ᱜᱮᱭᱟ, ᱟᱫᱚ ᱟᱯᱮ ᱫᱚᱠᱚ ᱥᱟᱯᱷᱟᱭ ᱜᱮᱭᱟ ᱥᱮ ᱵᱟᱝ, ᱚᱱᱮ ᱦᱩᱲᱩ ᱠᱚ ᱦᱩᱭ ᱪᱟᱵᱟ ᱯᱚᱨᱮ?
ᱟᱞᱮ ᱥᱮᱱ ᱦᱩᱲᱩ ᱠᱚ ᱥᱟᱯ ᱯᱟ ᱢᱟᱱᱮ ᱵᱟᱹᱧ ᱵᱩᱡᱷᱟᱹᱣ ᱞᱮᱫ ᱛᱟᱢᱟ ᱵᱚᱠᱚᱧ, ᱪᱮᱫ ᱠᱟᱛᱷᱟᱢ ᱞᱟᱹᱭ ᱠᱮᱜᱼᱟ?
ᱚ ᱞᱟᱹᱭ ᱫᱟᱹᱧ ᱚᱱᱮ ᱟᱠᱟᱨᱮ ᱦᱳᱳᱩ ᱯᱮ ᱫᱚᱦᱚᱭ ᱜᱮᱭᱟ, ᱚᱱᱟ ᱠᱚᱫᱚ ᱯᱮ ᱥᱟᱯᱷᱟᱭ ᱜᱮᱭᱟ ᱥᱮ ᱵᱟᱝ? ᱢᱟᱱᱮ ᱦᱩᱲᱩ ᱦᱩᱭ ᱯᱚᱨᱮ ᱡᱮᱢᱚᱱ ᱤᱭᱮ ᱚᱱᱮ ᱚᱲᱟᱜ ᱯᱮ ᱟᱹᱜᱩᱭᱟ ᱛᱟᱨ ᱞᱟᱦᱟᱨᱮ
ᱚ ᱦᱩᱲᱩ ᱤᱨ ᱟᱢ ᱦᱩᱲᱩ ᱤᱨ ᱚᱠᱛᱚ ᱨᱮᱱᱟᱜ ᱠᱟᱛᱷᱟᱢ ᱞᱟᱹᱭ ᱫᱟᱢ ᱛᱚ, ᱟᱢ ᱟᱫᱚ ᱵᱚᱠ ᱦᱳᱭ ᱦᱩᱲᱩ ᱤᱨ ᱟᱹᱜᱩ ᱢᱟᱲᱟᱝ ᱨᱮᱫᱚ ᱦᱟᱸᱜ ᱚᱲᱟᱜ ᱠᱚᱫᱚᱞᱮ ᱯᱷᱟᱨᱪᱟᱭ ᱜᱮᱭᱟ ᱦᱟᱸᱜ, ᱡᱟᱦᱟᱸ ᱠᱚ ᱡᱟᱦᱟᱸ ᱠᱚᱨᱮ ᱦᱩᱲᱩ ᱵᱟᱭ ᱠᱟᱛᱮ ᱫᱚᱦᱚ ᱠᱟᱜ ᱦᱩᱭᱩᱜᱼᱟ, ᱟᱫᱚ ᱚᱱᱟ ᱚᱲᱟᱜ ᱠᱚᱫᱚᱞᱮ ᱥᱟᱯᱷᱟ ᱯᱷᱟᱨᱪᱟᱭ ᱜᱮᱭᱟ ᱦᱟᱸᱜ, ᱛᱟᱦᱞᱮ ᱵᱚᱠᱚᱧ ᱦᱩᱲᱩ ᱤᱨ ᱠᱟᱛᱷᱟᱢ ᱞᱟᱹᱭ ᱠᱮᱫ ᱫᱚᱢ ᱦᱮᱸ,
ᱦᱩᱸ
ᱛᱟᱦᱚᱞᱮ ᱵᱚᱠᱚᱧ ᱱᱚᱭ ᱟᱢ ᱫᱚ ᱦᱩᱲᱩ ᱤᱨ ᱠᱚᱫᱚᱢ ᱥᱮᱱ ᱵᱟᱲᱟ ᱜᱮᱭᱟᱢ ᱥᱮ ᱵᱟᱝᱟ?
ᱦᱮᱸᱫᱟ ᱪᱟ ᱵᱟᱲᱟ ᱦᱩᱭ ᱠᱟᱱᱟ ᱦᱳᱲᱩ ᱤᱨ ᱠᱚᱫ, ᱟᱫᱚ ᱦᱩᱲᱩ ᱤᱨ ᱛᱟᱯᱚᱨᱮ ᱛᱚᱞᱮ ᱦᱩᱲᱩ ᱛᱚᱞ ᱠᱚᱫᱚ ᱢᱟᱱᱮ ᱚᱱᱟ ᱫᱚ ᱵᱷᱟᱜᱤ ᱜᱤᱧ ᱵᱩᱡᱟ ᱦᱩᱲᱩ ᱛᱚᱞ ᱠᱚᱫᱚ, ᱛᱟᱨ ᱥᱚᱝᱜᱮ ᱦᱩᱭᱩᱜ ᱠᱟᱱᱟ ᱦᱳᱲᱳ ᱤᱫᱤ ᱠᱚᱫᱚ, ᱛᱟᱯᱚᱨᱮ ᱦᱳᱲᱩ ᱜᱚᱜ ᱠᱟᱛᱮᱜ ᱟᱹᱜᱩ ᱚᱲᱟᱜ, ᱚᱱᱟ ᱫᱚ ᱵᱷᱟᱜᱮ ᱚ ᱫᱟᱫᱟ ᱛᱟᱦᱚᱞᱮ ᱟᱫᱚ ᱟᱢ ᱫᱚᱢ ᱪᱟ ᱵᱟᱲᱟ ᱠᱟᱱᱟ ᱥᱮ ᱵᱟᱝ ᱦᱩᱲᱩ ᱜᱚᱜ ᱠᱚᱫᱚ?
ᱦᱚᱸ ᱵᱚᱠᱚᱧ ᱤᱧ ᱦᱚᱧ ᱪᱟᱞᱟᱣ ᱵᱟᱲᱟ ᱟᱠᱟᱱ ᱜᱮᱭᱟ ᱱᱮᱛᱟᱨ ᱦᱚᱧ ᱪᱟᱞᱟᱜ ᱜᱮᱭᱟ ᱱᱚᱜᱼᱚᱭ ᱦᱩᱲᱩ ᱤᱨ ᱠᱚ ᱟᱞᱮ ᱫᱚ ᱫᱟᱛᱨᱚᱢ ᱛᱮᱜᱮᱞᱮ ᱤᱨ ᱦᱚᱪᱚᱭ ᱜᱮᱭᱟ ᱱᱚᱣᱟ ᱵᱟᱹᱭᱦᱟᱹᱲ ᱠᱚᱨᱮᱱᱟᱜ ᱫᱚ ᱦᱮᱸ᱾ ᱜᱷᱩᱴᱩ ᱵᱟᱹᱫᱽ ᱠᱚᱦᱚᱸ ᱤᱨ ᱫᱚᱞᱮ ᱤᱨ ᱜᱮᱭᱟ ᱛᱤ ᱛᱮᱜᱮ ᱫᱟᱛᱨᱚᱢ ᱛᱮᱜᱮ᱾ ᱜᱮ ᱟᱨ ᱥᱟᱺᱜᱤᱧ ᱨᱮᱱᱟᱜ ᱫᱚ ᱦᱟᱸᱜ ᱡᱟᱦᱟᱸ ᱯᱟᱲ ᱦᱟᱥᱟ ᱛᱟᱞᱮ ᱚᱱᱟ ᱫᱚ ᱦᱟᱸᱜ ᱱᱮᱛᱟᱨ ᱫᱚ ᱜᱟᱹᱰᱤ ᱛᱮᱜᱮᱞᱮ ᱤᱨ ᱦᱚᱪᱚᱭᱮᱫᱟ᱾ ᱟᱨ ᱜᱟᱹᱰᱤ ᱛᱮᱜᱮ ᱢᱤᱫ ᱡᱚᱠᱷᱟ ᱨᱮ ᱦᱩᱲᱩ ᱵᱚᱥᱛᱟ ᱠᱟᱛᱮᱫ ᱞᱮ ᱟᱹᱜᱩᱭᱮᱫᱟ᱾ ᱵᱟᱠᱷᱟᱱ ᱱᱚᱣᱟ ᱵᱟᱹᱫᱽ ᱵᱟᱹᱫᱽ ᱵᱟᱹᱭᱦᱟᱹᱲ ᱠᱚᱨᱮᱱᱟᱜ ᱫᱚ ᱛᱤ ᱛᱮᱜᱮᱞᱮ ᱤᱨ ᱦᱚᱪᱚᱭᱮᱫᱟ ᱤᱨ ᱮᱫ ᱜᱮᱭᱟᱞᱮ ᱚᱱᱟ ᱤᱨᱚᱜ ᱠᱚᱦᱚᱧ ᱥᱮᱱᱚᱜ ᱜᱮᱭᱟ, ᱛᱟᱨᱯᱚᱨᱮ ᱱᱚᱣᱟ ᱵᱤᱸᱰᱟᱹ ᱠᱚᱦᱚᱸ ᱛᱚᱞ ᱫᱚᱧ ᱵᱟᱲᱟᱭ ᱜᱮᱭᱟ ᱵᱤᱸᱰᱟᱹ ᱛᱚᱞ ᱠᱚ। ᱦᱮᱸ᱾ ᱵᱤᱸᱰᱟᱹ ᱵᱷᱟᱹᱨᱭᱟᱹ ᱜᱚᱜ ᱠᱚᱧ ᱥᱮᱱᱚᱜ ᱜᱮᱭᱟ।
ᱦᱮᱸ। ᱟᱫᱚ ᱟᱞᱮ ᱫᱚ ᱚᱱᱠᱟ ᱫᱚ ᱦᱩᱲᱩ ᱛᱚᱞ ᱠᱚᱫᱚ ᱵᱷᱟᱜᱤ ᱠᱚ ᱵᱩᱡᱷᱟᱹᱣᱟ ᱫᱟᱫᱩ ᱛᱟᱦᱮᱸ ᱠᱟᱱᱟ ᱡᱮᱢᱚᱱ ᱼᱼ ᱥᱮᱫ ᱨᱮ ᱢᱚᱱᱮ ᱫᱟᱞ, ᱦᱩᱲᱩ ᱛᱚᱞ ᱠᱚᱫᱚ ᱵᱷᱟᱜᱤ ᱜᱮ ᱥᱮᱬᱟ ᱵᱟᱲᱟ ᱠᱟᱹᱫᱤᱧᱟᱭ। ᱛᱟᱯᱚᱨᱮ ᱛᱟᱨ ᱥᱚᱝᱜᱮ ᱟᱫᱚ ᱦᱩᱲᱳ ᱜᱚᱜ ᱦᱚᱸ ᱵᱟᱹᱧ ᱫᱟᱲᱮ ᱠᱚᱣᱟ। ᱛᱚ ᱠᱚᱢ ᱠᱚᱢ ᱫᱚ ᱜᱚᱜ ᱦᱚᱪᱚ ᱼᱼ ᱤᱧ ᱜᱮᱭᱟᱭ ᱦᱩᱲᱩ ᱠᱚ᱾ ᱟᱫᱚ, ᱟᱢ ᱫᱚ ᱼᱼ ᱫᱟᱫᱟ ᱛᱟᱦᱟᱞᱮ ᱟᱢᱫᱚ ᱢᱟᱱᱮ ᱦᱳᱲᱳ ᱜᱚᱜ ᱠᱚᱫᱚ ᱛᱤᱱᱟᱹᱜ ᱢᱟᱱᱮ ᱵᱩᱥᱟᱹᱜ ᱠᱷᱚᱱᱮᱢ ᱥᱮᱬᱟ ᱠᱟᱫᱟ?
ᱦᱮᱸ ᱜᱤᱫᱽᱨᱟᱹ ᱧᱚᱜ ᱠᱷᱚᱱ ᱜᱮ, ᱦᱩᱲᱩ ᱠᱚᱫᱚ ᱚᱱᱟ ᱵᱤᱸᱰᱟᱹ ᱠᱚᱫᱚᱧ ᱜᱚᱜ ᱫᱚᱧ ᱜᱚᱜᱮᱫ ᱜᱮᱭᱟ ᱜᱤᱫᱽᱨᱟᱹ ᱠᱷᱚᱱ ᱜᱮ ᱠᱟᱹᱢᱤ ᱠᱚᱫᱚᱧ ᱥᱮᱸᱬᱟ ᱟᱠᱟᱜᱼᱟ। ᱦᱮᱸ।
ᱦᱮᱸ।
ᱜᱤᱫᱽᱨᱟᱹ ᱠᱷᱚᱱ ᱜᱮ ᱠᱟᱹᱢᱤ ᱠᱚᱫᱚ ᱡᱷᱚᱛᱚᱱᱟᱜ ᱜᱤᱧ ᱥᱮᱸᱬᱟ ᱟᱠᱟᱫ ᱜᱮᱭᱟ। ᱮᱴᱟᱜ ᱚᱲᱟᱜ ᱠᱚᱨᱮᱱᱟᱜ ᱦᱚᱸ ᱠᱟᱹᱢᱤ ᱠᱚᱦᱚᱧ ᱪᱟᱞᱟᱣ ᱫᱚᱧ ᱪᱟᱞᱟᱣ ᱟᱠᱟᱱ ᱜᱮᱭᱟ। ᱚᱱᱟ ᱵᱤᱸᱰᱟᱹ ᱜᱚᱜ ᱠᱚ। ᱵᱤᱰᱟᱹ ᱛᱚᱞ ᱠᱚ, ᱦᱩᱲᱩ ᱤᱨ ᱠᱚ ᱦᱮᱸ, ᱟᱫᱚ ᱯᱟᱲᱦᱟᱣ ᱯᱟᱲᱦᱟᱣ ᱯᱟᱲᱦᱟᱣ ᱥᱟᱞᱟᱜ ᱛᱮᱜᱮ ᱤᱧᱦᱚᱸ ᱠᱟᱹᱢᱤ ᱠᱟ ᱠᱟᱛᱮᱜ ᱜᱮ ᱯᱚᱭᱥᱟ ᱠᱚᱫᱚᱧ ᱠᱟᱹᱢᱤ ᱩᱰᱩᱠᱟ ᱟᱠᱟᱫ ᱜᱮᱭᱟ ᱦᱮᱸ। ᱱᱚᱜᱼᱚᱭ ᱛᱚ ᱼᱼ ᱪᱟᱥ ᱠᱟᱹᱢᱤ ᱚᱠᱛᱚ ᱮᱴᱟᱜ ᱚᱲᱟᱜ ᱠᱚᱨᱮᱱᱟᱜ ᱦᱚᱸ ᱠᱟᱹᱢᱤ ᱫᱚ ᱥᱮᱱ ᱫᱩᱧ ᱥᱮᱱ ᱵᱟᱲᱟ ᱠᱟᱱ ᱜᱮᱭᱟ ᱚᱱᱟ ᱠᱚᱛᱮ ᱡᱟᱦᱟᱸᱜ ᱜᱮ ᱯᱩᱭᱥᱟᱹ ᱦᱩᱭᱩᱜ ᱛᱤᱧ ᱛᱟᱦᱮᱸᱜ, ᱟᱫᱚ ᱚᱱᱟ ᱠᱚ ᱛᱮᱫ ᱫᱚ ᱤᱧ ᱫᱚ ᱦᱟᱸᱜ, ᱱᱟᱣᱟ ᱱᱟᱣᱟ ᱫᱚᱛᱚ ᱠᱚᱧ ᱦᱟᱛᱟᱣ ᱡᱚᱝ-ᱚᱜ ᱛᱟᱦᱮᱸᱫ।
ᱦᱩᱸ
ᱟᱞᱮ ᱥᱮᱫ ᱦᱚᱸ ᱟᱫᱚ ᱦᱩᱲᱩ ᱜᱚᱜ ᱠᱚᱫᱚᱧ ᱪᱟᱵᱟ ᱟᱠᱟᱱ ᱜᱮᱭᱟ। ᱦᱩᱲᱩ ᱜᱚᱜ ᱠᱚ। ᱛᱟᱯᱚᱨᱮ ᱠᱟᱹᱢᱤ ᱠᱚᱫᱚ ᱪᱟᱵᱟ ᱵᱟᱲᱟ ᱠᱟᱲᱟ, ᱦᱩᱲᱩ ᱛᱚᱞ ᱠᱚᱫᱚ। ᱟᱫᱚ ᱟᱯᱮ ᱥᱮᱫ ᱫᱚ ᱦᱩᱲᱩ ᱛᱚᱞ ᱦᱩᱭᱩᱜ ᱜᱮᱭᱟ। ᱟᱫᱚ ᱦᱩᱲᱩ ᱛᱚᱞ ᱨᱮᱫᱚ ᱟᱯᱮᱥᱮᱱ ᱫᱚ ᱪᱮᱫᱠᱟ ᱦᱩᱭᱩᱜ ᱜᱮᱭᱟ, ᱴᱷᱤᱠᱟᱹ ᱥᱟᱹᱛ ᱛᱮ ᱥᱮ, ᱢᱟᱱᱮ ᱢᱩᱱᱤᱥ ᱫᱚ ᱯᱮ ᱞᱟᱜᱟᱣ ᱠᱚᱜᱮᱭᱟ? ᱴᱷᱤᱠᱟᱹ ᱥᱟᱹᱛ ᱛᱮ ᱥᱮ? ᱟᱨᱚ ᱢᱟᱱᱮ ᱤᱭᱟᱹ ᱢᱟᱱᱮ ᱥᱟᱨᱟ ᱫᱤᱱ ᱠᱟᱹᱢᱤ ᱯᱚᱨᱮ ᱯᱚᱭᱥᱟ ᱠᱚ ᱮᱢᱟ ᱯᱮᱭᱟ? ᱮᱢ ᱵᱟᱲᱟ
ᱟᱞᱮ ᱥᱮᱱ ᱫᱚ ᱚᱱᱠᱟ ᱵᱟᱱᱟᱨ ᱞᱮᱠᱟ ᱛᱮᱜᱮ, ᱦᱮᱸ ᱴᱷᱤᱠ। ᱮᱸᱻ ᱴᱤᱠᱟᱹ ᱴᱷᱤᱠᱟᱹ ᱦᱤᱥᱟᱹᱵᱽ ᱛᱮᱦᱚᱸ ᱠᱚ ᱠᱟᱹᱢᱤ ᱜᱮᱭᱟ। ᱴᱷᱤᱠᱟᱹ ᱦᱤᱥᱟᱹᱵ ᱛᱮᱦᱚᱸ ᱞᱮ ᱮᱢᱟ ᱠᱚ ᱜᱮᱭᱟ। ᱵᱟᱠᱷᱟᱱ ᱫᱚ ᱟᱜ ᱫᱤᱱ ᱢᱚᱡᱩᱨᱤ ᱞᱮᱠᱟ ᱛᱮᱦᱚᱸ।
ᱦᱮᱸ, ᱦᱮᱸ ᱦᱮᱸ।
ᱟᱪᱪᱷᱟ, ᱵᱚᱠᱚᱧ ᱛᱟᱦᱟᱞᱮ ᱟᱯᱮᱥᱮᱱ ᱫᱚ, ᱜᱟᱹᱰᱤ ᱠᱚᱛᱮᱫ ᱫᱚ ᱤᱨ ᱦᱚᱪᱚᱭ ᱮᱫᱟ ᱠᱚ ᱥᱮ ᱵᱟᱝᱟ ᱱᱮᱛᱟᱨ?
ᱟᱫᱚ ᱟᱞᱮᱥᱮᱫ ᱫᱚ ᱠᱚ ᱤᱨ ᱦᱚᱪᱚᱭ ᱜᱮᱭᱟ ᱠᱚ। ᱢᱟᱱᱮ ᱢᱮᱥᱤᱱ ᱛᱮᱦᱚᱸ ᱞᱮ ᱤᱨ ᱚᱪᱚᱭ ᱜᱮᱭᱟ। ᱟᱫᱚ